ᱢᱮᱱᱫᱟᱞᱤᱧ ᱟᱹᱞᱤᱧᱟᱜ ᱨᱚᱲ ᱟᱸᱡᱚᱢ ᱴᱷᱤᱠᱟᱹᱜ ᱠᱟᱱᱟ ᱛᱚ?
ᱦᱮᱸ ᱠᱟᱹᱴᱤᱡ ᱠᱚᱢ ᱫᱷᱟᱨᱟ ᱧᱚᱜ ᱟᱸᱡᱚᱢᱚᱜ ᱠᱟᱱᱟ᱾
ᱱᱤᱛᱚᱜ ᱟᱸᱡᱚᱢᱚᱜ ᱠᱟᱱᱟ ᱱᱤᱛᱚᱜ?
ᱦᱮᱸ ᱦᱮᱸ ᱟᱸᱡᱚᱢᱚᱜ ᱠᱟᱱᱟ᱾
ᱟᱪᱪᱷᱟ᱾ ᱛᱚ ᱢᱮᱱ ᱫᱟᱞᱤᱧ ᱛᱮᱦᱮᱧ ᱛᱚ ᱨᱚᱛᱷ ᱡᱟᱛᱨᱟ, ᱟᱯᱮ ᱥᱮᱫ ᱨᱚᱛᱷ ᱦᱩᱭᱩᱜ ᱜᱮᱭᱟ ᱥᱮ ᱵᱟᱝ?
ᱟᱪᱪᱷᱟ ᱟᱹᱞᱤᱧ ᱫᱚᱞᱤᱧ ᱦᱤᱲᱤᱧ ᱠᱟᱫ ᱜᱮᱭᱟ ᱛᱮᱦᱮᱧ ᱨᱚᱛᱷ ᱵᱟᱝ, ᱦᱩᱭᱩᱜ ᱜᱮᱭᱟ ᱦᱩᱭ ᱫᱚ᱾
ᱟᱪᱪᱷᱟ, ᱨᱚᱛᱷ ᱠᱚ ᱜᱚᱦᱚᱲ ᱜᱮᱭᱟ ᱵᱟᱝ?
ᱦᱟᱸ᱾
ᱚ᱾ ᱟᱪᱪᱷᱟ ᱟᱸᱡᱚᱢ ᱵᱟᱲᱟ ᱠᱟᱜ, ᱚ ᱟᱪᱪᱷᱟ ᱥᱟᱺᱜᱤᱧ ᱜᱮᱭᱟ ᱵᱟᱝ? ᱚ ᱢᱮᱱᱫᱟᱞᱤᱧ ᱨᱚᱛᱷ ᱡᱟᱛᱨᱟ ᱫᱚ ᱟᱸᱡᱚᱢ ᱵᱟᱲᱟ ᱠᱟᱜ ᱠᱚᱣᱟᱞᱤᱧ ᱡᱟᱦᱟᱸ ᱛᱤᱥ ᱜᱮ ᱵᱟᱭ ᱫᱟᱜᱟ ᱥᱮ ᱦᱳᱭᱛᱚ ᱚᱱᱠᱟ ᱟᱠᱟᱞ ᱠᱮᱫᱟᱭ ᱚᱱᱠᱟ ᱟᱫᱚ ᱟᱸᱡᱚᱢ ᱟᱠᱟᱜ ᱠᱚᱣᱟᱞᱤᱧ ᱡᱮ ᱨᱚᱛᱷ ᱡᱟᱛᱨᱟ ᱨᱮᱫᱚ ᱥᱮ ᱨᱚᱛᱷ ᱦᱤᱞᱳᱜ ᱫᱚᱭ ᱫᱟᱜ ᱜᱮᱭᱟ ᱟᱨᱠᱤ᱾
ᱫᱟᱜᱽ ᱜᱮᱭᱟᱭ ᱦᱳᱭ᱾
ᱢᱟᱱᱮ ᱟᱞᱮ ᱥᱮᱫ ᱦᱚᱸ ᱚᱱᱟᱱ ᱫᱚ ᱫᱚᱢᱮ ᱴᱷᱟᱭ ᱴᱷᱟᱭᱮ ᱥᱤᱛᱩᱝ ᱮᱫ ᱛᱟᱦᱮᱱ ᱟᱨ ᱢᱤᱫ ᱜᱷᱟᱹᱲᱤᱡ ᱯᱚᱨᱮ ᱜᱮᱭ ᱫᱟᱜ ᱮᱫᱟᱭ ᱟᱨᱠᱤ᱾
ᱦᱩᱸ ᱟᱞᱮ ᱱᱚᱛᱮ ᱦᱚᱞᱟ ᱫᱚ ᱯᱩᱨᱟᱹ ᱫᱤᱱ ᱯᱷᱩᱨ ᱥᱚᱠᱛᱚ ᱥᱤᱛᱩᱝ ᱠᱟᱜ-ᱟᱭ ᱴᱷᱟᱭ ᱴᱷᱟᱭ ᱮᱠᱫᱚᱢ ᱩᱰᱩᱠ ᱜᱮ ᱵᱟᱢ ᱫᱟᱲᱮᱭᱟᱜᱼᱟ᱾ ᱟᱫᱚ ᱪᱟᱹᱛ ᱵᱟᱹᱭᱥᱟᱹᱠᱷ ᱨᱮᱦᱚᱸ ᱯᱟᱞᱮᱫ ᱚᱱᱠᱟ ᱫᱚ ᱵᱟᱭ ᱥᱤᱛᱩᱝ ᱞᱮᱫ ᱞᱮᱠᱟ ᱚᱱᱠᱟ ᱵᱩᱡᱷᱟᱹᱣᱱᱟ ᱮᱠᱫᱚᱢ᱾ ᱟᱨ ᱟᱹᱭᱩᱵ ᱵᱮᱲᱟ ᱫᱚ ᱠᱟᱹᱴᱤᱡ ᱫᱟᱜ ᱠᱮᱜᱟᱭ ᱦᱮᱸ᱾ ᱟᱨ ᱛᱮᱦᱮᱧ ᱦᱚᱸ ᱥᱮᱛᱟᱜ ᱫᱚ ᱥᱤᱛᱩᱝ ᱠᱟᱜ ᱜᱮ ᱛᱟᱦᱮᱱ ᱟᱨ ᱱᱤᱛᱚᱜ ᱱᱤᱛᱚᱜ ᱫᱚ ᱠᱟᱹᱴᱤᱡ ᱫᱟᱜ ᱧᱩᱨᱩᱜ ᱠᱟᱱᱟ᱾
ᱚ
ᱦᱩᱸ
ᱨᱚᱦᱚᱭ ᱠᱚᱫᱚ ᱯᱮ ᱨᱚᱦᱚᱜ ᱞᱟᱹᱭ ᱫᱟᱞᱤᱧ ᱞᱟᱹᱭ ᱫᱟᱞᱤᱧ ᱨᱚᱦᱚᱭ ᱠᱚᱫᱚ ᱯᱮ ᱮᱦᱚᱵ ᱠᱟᱫᱟ ᱥᱮ ᱟᱹᱣᱨᱤ‌ ᱦᱟᱜ
ᱟᱣᱨᱤᱭᱟᱜ-ᱟ᱾
ᱚ
ᱦᱩᱸ ᱛᱟᱭᱚᱢ ᱧᱚᱜ ᱜᱮᱭᱟᱞᱮ ᱱᱟᱦᱟᱜ ᱦᱮᱸ
ᱢᱮᱱᱫᱟᱞᱤᱧ ᱫᱟᱜ ᱜᱮ ᱵᱟᱭ ᱫᱟᱜ ᱠᱟᱫᱟ ᱟᱯᱮ ᱥᱮᱫ ᱫᱚ᱾
ᱵᱟᱝᱟ ᱟᱹᱰᱤ ᱠᱚᱢᱮ ᱫᱟᱜ ᱠᱟᱫᱟᱛᱚ
ᱦᱩᱸ ᱛᱚ
ᱦᱩᱸ
ᱛᱚᱞᱟ ᱢᱟ ᱦᱚᱭᱛᱚ ᱟᱰᱤ ᱰᱷᱤᱨ ᱯᱮ ᱜᱤᱰᱤ ᱠᱟᱫᱟ ᱦᱮ ᱥᱮ
ᱟᱫᱚ ᱢᱟᱲᱟᱝ ᱢᱟ ᱵᱟᱭ ᱫᱟᱜ ᱟᱠᱟᱫᱼᱟ ᱛᱚ ᱮᱱᱠᱷᱟᱱ ᱫᱚ ᱟᱫᱚ ᱛᱮᱦᱤᱧ ᱜᱟᱯᱟ ᱜᱮ ᱚᱱᱟ ᱟᱪᱷᱟᱲᱟ ᱛᱚᱲᱟᱭᱮᱫᱼᱟ ᱠᱚ
ᱟᱪᱷᱟ
ᱟᱫᱚ ᱚᱱᱟ ᱠᱚᱦᱚᱸ ᱠᱟᱹᱴᱤᱡ ᱜᱮᱭᱟ ᱱᱟᱦᱟᱸᱜ ᱟᱹᱣᱨᱤ ᱦᱩᱭᱩᱜ ᱜᱮᱭᱟ ᱟᱨ ᱡᱟᱦᱟᱸᱭ ᱡᱟᱦᱟᱸᱭ ᱫᱚ ᱚᱱᱮ ᱠᱟᱹᱴᱤᱡ ᱫᱤᱱ ᱢᱟᱲᱟᱝ ᱨᱮ ᱚᱱᱠᱟ ᱠᱚ ᱮᱨ ᱛᱚᱲᱟ ᱞᱮᱫ ᱜᱮᱭᱟ ᱠᱚ ᱟᱫᱚ ᱚᱱᱟ ᱠᱚᱫᱚ ᱠᱟᱹᱴᱤ ᱤᱡ ᱜᱟᱱ ᱵᱟᱲᱟ ᱜᱚᱫ ᱟᱠᱟᱱ ᱜᱮᱭᱟ ᱟᱫᱚ ᱚᱱᱟ ᱱᱤᱭᱟᱹ ᱪᱟᱨ ᱯᱟᱸᱪ ᱫᱤᱱ ᱢᱟᱲᱟᱝ ᱵᱟᱭ ᱡᱟᱹᱯᱩᱫ ᱵᱟᱲᱟ ᱠᱮᱫᱼᱟ ᱛᱚ ᱟᱫᱚ ᱚᱱᱟ ᱠᱟᱹᱴᱤᱡ ᱠᱟᱹᱴᱤᱡ ᱫᱟᱜ ᱛᱮᱜᱮ ᱚᱱᱟ ᱵᱟᱹᱭᱦᱟᱹᱲ ᱠᱚᱨᱮ ᱫᱚ ᱫᱩᱞ ᱡᱟᱣᱨᱟ ᱜᱚᱫᱚᱜᱼᱟ ᱛᱚ ᱟᱫᱚ ᱚᱱᱟ ᱠᱚᱫᱚ ᱠᱚ ᱨᱚᱦᱚᱭ ᱵᱟᱲᱟ ᱜᱚᱫ ᱟᱠᱟᱫ ᱢᱤᱫ ᱵᱟᱨ ᱦᱚᱲ᱾
ᱚ ᱟᱪᱪᱷᱟ
ᱦᱩᱸ ᱟᱞᱮ ᱫᱚ ᱟᱹᱣᱨᱤ ᱞᱮ ᱮᱦᱚᱵ ᱚᱜ ᱟ
ᱛ ᱟᱯᱮ ᱫᱚ ᱚᱠᱟ ᱫᱤᱥᱚᱢ ᱯᱮ ᱯᱟᱲᱟᱜ ᱠᱟᱱᱟ?
ᱟᱞᱮ ᱫᱚ ᱳᱲᱤᱥᱟ᱾
ᱚ ᱚᱱᱟ ᱠᱷᱟᱹᱛᱤᱨ ᱟᱹᱵᱤᱱᱟᱜ ᱢᱩ ᱨᱮ ᱨᱟᱠᱟᱵ ᱠᱟᱱᱟ ᱡᱮ ᱛᱟᱢᱢᱟᱱᱟ ᱥᱚᱨᱮᱱ᱾ ᱛᱟᱢᱟᱱᱟ ᱥᱚᱨᱮᱱ ᱨᱟᱠᱟᱵ ᱠᱟᱱᱟ ᱛᱚ ᱟᱫᱚ ᱚᱱᱟ ᱳ ᱞᱤᱧ ᱧᱮᱞ ᱠᱮᱫᱟ ᱛᱚ ᱟᱫᱚ ᱳ ᱫᱚ
ᱟᱪᱪᱷᱟ
ᱢᱟᱱᱮ ᱳᱲᱤᱥᱥᱟ ᱥᱮᱫ ᱨᱮᱱ ᱥᱮ ᱚᱱᱟ ᱵᱤᱦᱟᱨ ᱠᱚᱨᱮᱱ ᱚᱱᱟ ᱠᱚᱨᱮᱱ ᱜᱮ ᱵᱮᱥᱤ ᱳ ᱫᱚᱠᱚ ᱵᱮᱵᱚᱦᱟᱨᱟ ᱟᱨ ᱟᱞᱮ ᱥᱮᱫ ᱫᱚ ᱛᱟ ᱯᱚᱨᱮ ᱫᱚ ᱵᱮᱥᱤ ᱮ ᱞᱮ ᱵᱮᱵᱚᱦᱟᱨᱟ ᱮᱥ ᱜᱮ ᱟᱨᱠᱤ
ᱮᱥ ᱮ ᱵᱟᱝ
ᱦᱮᱸ ᱟᱯᱮᱫᱚ ᱳ ᱯᱮ
ᱦᱳᱭ ᱟᱞᱮ ᱫᱚ ᱚᱱᱠᱟ ᱦᱚᱸ ᱢᱮᱱᱟᱜ ᱠᱚᱜᱮᱭᱟ ᱮ ᱦᱚᱸᱠᱚ ᱞᱟᱜᱟᱣ ᱜᱮᱭᱟ ᱠᱚ᱾
ᱚᱱᱠᱟ ᱟᱸᱡᱚᱢ ᱵᱟᱲᱟ ᱠᱟᱜ ᱠᱟᱣᱟ ᱞᱮ ᱡᱮ ᱩᱲᱤᱥᱥᱟ ᱠᱚ ᱨᱮᱱ ᱫᱚ ᱠᱤᱪᱷᱩ ᱜᱟᱛᱮ ᱜᱤᱫᱽᱨᱟᱹ ᱢᱮᱱᱟᱜ ᱠᱚᱣᱟ᱾ ᱠᱷᱤᱡᱩᱨᱤ ᱠᱚᱨᱮᱱ ᱠᱷᱤᱡᱩᱨᱤ ᱵᱤᱱ ᱟᱸᱡᱚᱢ ᱟᱠᱟᱫᱟ?
ᱦᱮ
ᱠᱷᱤᱡᱩᱨᱤ?
ᱠᱷᱤᱡᱩᱨᱤ ᱟᱸᱡᱚᱢ ᱫᱚᱞᱤᱧ ᱟᱸᱡᱚᱢ ᱠᱟᱜᱼᱟ ᱚᱠᱟ ᱥᱮᱫ ᱠᱟᱱᱟ ᱵᱞᱤᱧ ᱵᱟᱰᱟᱭᱟ ᱾
ᱚ ᱚᱱᱛᱮ ᱠᱚ ᱜᱟᱛᱮ ᱜᱤᱫᱽᱨᱟᱹ ᱢᱮᱱᱟᱜ ᱠᱟᱜ ᱠᱚᱣᱟ ᱛᱚ ᱚᱱᱛᱮ ᱠᱩᱞᱤ ᱵᱟᱲᱟᱭᱟ ᱡᱮ ᱟᱞᱮ ᱥᱮᱫ ᱫᱚ ᱡᱮᱢᱚᱱ ᱦᱟᱸᱥᱫᱟᱜ ᱮᱭᱤᱪ ᱦᱟᱸᱥᱫᱟ ᱢᱟᱨᱟᱝᱰᱤ ᱢᱟᱱᱰᱤ ᱦᱚᱸ ᱵᱟᱝ ᱢᱟᱨᱝᱱᱰᱤ ᱾
ᱦᱳᱭ ᱮᱢ ᱮ ᱟᱨ ᱮᱢ ᱰᱤ ᱟᱭ,
ᱢᱟᱨᱟᱝᱰᱤ, ᱢᱟᱱᱰᱤ ᱠᱚ ᱞᱟ ᱮᱢ ᱮ ᱮᱱ ᱰᱤ ᱟᱭ ᱢᱟᱱᱰᱤ
ᱦᱮᱸᱻ
ᱟᱞᱮ ᱥ ᱫᱚ ᱢᱟᱱᱰᱤ ᱠᱚ ᱚᱞᱟ ᱮᱢ ᱮ ᱮᱱ ᱰᱤ ᱟᱭ,
ᱚᱻ ᱦᱚᱸ,
ᱛᱚ ᱟᱯᱮ ᱥᱮᱫ ᱫᱚ ᱛᱟᱦᱚᱞᱮ ᱱᱟᱯᱟᱭ ᱢᱟᱱᱮ ᱪᱮᱫ ᱥᱟᱠ ᱥᱚᱵᱽᱡᱤ ᱠᱚ ᱪᱟᱥ ᱦᱩᱭᱩᱜ ᱜᱮᱭᱟ ᱥᱮ ᱵᱟᱝ?
ᱟᱞᱮ ᱥᱮᱫ ᱫᱚ ᱟᱠᱟᱞ ᱫᱤᱥᱚᱢ ᱠᱟᱱᱟᱞᱮ ᱟᱫᱚ ᱪᱮᱫ ᱠᱚ ᱦᱚᱸ ᱚᱱᱠᱟ ᱫᱚ ᱪᱟᱥ ᱠᱚᱫᱚ ᱵᱟᱹᱱᱩᱜ ᱛᱟᱞᱮ ᱭᱟ ᱠᱷᱟᱹᱞᱤ ᱚᱱᱟ ᱦᱩᱲᱩ ᱜᱮ ᱱᱟᱜ ᱞᱮ ᱪᱟᱥᱟ ᱟᱫᱚ ᱚᱱᱟ ᱫᱟᱜ ᱠᱚ ᱢᱮᱱᱟᱜ ᱠᱷᱤᱛᱤᱨ ᱛᱮ ᱵᱟᱭ ᱦᱤᱡᱩᱜ ᱠᱟᱱᱟ ᱾ ᱦᱩᱸ, ᱚᱱᱟ ᱠᱮᱱᱮᱞ ᱠᱳ ᱠᱤ ᱜᱟᱰᱟ ᱠᱚ ᱥᱩᱨ ᱨᱮ ᱵᱟᱹᱱᱩᱜᱼᱟ ᱟᱨ ᱛᱚ ᱮᱱᱠᱷᱟᱱ ᱫᱚ ᱫᱟᱜ ᱨᱮᱱᱟᱜ ᱥᱩᱵᱤᱫᱟ ᱵᱟᱹᱱᱩᱜᱼᱟ᱾
ᱦᱩᱸ,
ᱦᱩᱸ,
ᱚ ᱤᱭᱟᱹ ᱥᱮᱞᱳ ᱢᱮᱞᱳ ᱠᱚ ᱵᱟᱹᱱᱩᱜ ᱛᱟᱯᱮᱭᱟ?
ᱪᱮᱜ ᱵᱤᱱ ᱢᱮᱱᱮᱭᱟ,
ᱥᱮᱞᱳ ᱥᱮᱞᱳ,
ᱥᱮᱞᱳ ᱥᱮᱞᱳ ᱟᱪᱪᱷᱟ, ᱵᱟᱝᱟ ᱵᱟᱞᱮ ᱠᱚᱨᱟᱣ ᱠᱟᱜᱼᱟ ᱾
ᱟᱞᱮ ᱥᱮᱜ ᱦᱚᱸ ᱵᱟᱹᱱᱩᱜ ᱫᱚ ᱵᱟᱹᱱᱩᱜ-ᱟ, ᱥᱳᱭ ᱟᱞᱮ ᱥᱮᱜ ᱦᱚᱸ ᱚᱝᱠᱟ ᱛᱚ ᱪᱟᱥ ᱫᱚ ᱵᱟᱝ ᱪᱟᱥ ᱦᱳᱭᱳᱜᱼᱟ, ᱪᱮᱫ ᱦᱚᱸ ᱡᱟᱹᱯᱩᱫ ᱫᱤᱱ ᱩᱱ ᱥᱩᱢᱟᱹᱭ ᱜᱮ ᱪᱟᱥ ᱦᱳᱭᱳᱜ-ᱟ,
ᱦᱩᱸ ᱦᱩᱸ,
ᱡᱟᱹᱯᱩᱫ ᱫᱤᱱ ᱨᱮᱱᱟᱜ ᱵᱷᱚᱨᱥᱟ ᱛᱮ ᱜᱮ ᱟᱞᱮ ᱫᱚ ᱞᱮ ᱪᱟᱥᱟ, ᱚᱱᱟᱜᱮ ᱫᱟᱜ ᱥᱮᱨᱢᱟ ᱡᱟᱹᱲᱤ ᱫᱟᱜ ᱜᱮ ᱢᱤᱫ ᱵᱚᱪᱷᱚᱨ,
ᱦᱩᱸᱻ,
ᱵᱚᱪᱷᱚᱨ ᱨᱮ ᱢᱤᱫ ᱫᱷᱟᱣ,
ᱦᱩᱸ, ᱟᱞᱮ ᱦᱚᱸ ᱵᱚᱪᱷᱚᱨ ᱢᱤᱫ ᱫᱷᱟᱣ ᱜᱮ ᱾
ᱟᱯᱮ ᱫᱚ ᱵᱩᱨᱩ ᱫᱷᱟᱨᱮ ᱦᱚᱲ ᱠᱟᱱᱟ ᱯᱮ? ᱵᱩᱨᱩ ᱫᱷᱟᱨᱮ ᱦᱚᱲ ᱠᱟᱱᱟ ᱯᱮ ᱥᱮ ᱠᱟᱹᱡ ᱯᱮ ᱡᱷᱟᱹᱠ ᱧᱚᱜ ᱜᱮᱭᱟ ᱵᱩᱨᱩ ᱠᱚᱥᱮᱜ ᱠᱷᱟᱱᱟᱜ ᱫᱚ?
ᱚᱠᱚᱭ ᱟᱞᱮ?
ᱦᱮᱸ,
ᱦᱳᱭ ᱵᱩᱨᱩ ᱫᱚ ᱵᱩᱨᱩ ᱫᱷᱟᱨᱮ ᱠᱟᱱ ᱜᱮᱭᱟ ᱞᱮ ᱾
ᱛᱚᱵᱮ ᱛᱚᱵᱮ ᱛᱚ ᱥᱟᱠᱟᱢ ᱠᱚᱫᱚ ᱢᱟ ᱫᱟᱹᱛᱟᱹᱱᱤ ᱠᱚᱢᱟ ᱚᱸᱰᱮ ᱠᱷᱚᱱᱟᱜ ᱜᱮ ᱯᱮ ᱟᱹᱜᱩᱭ ᱜᱮᱭᱟ ᱦᱮᱸᱥᱮ?
ᱦᱮᱸ ᱟᱞᱮ ᱫᱚ ᱚᱸᱰᱮ ᱠᱷᱚᱱᱟᱜ ᱜᱮ ᱞᱮ ᱟᱹᱜᱩᱭᱟ ᱟᱞᱮ ᱫᱚ ᱵᱩᱨᱩ ᱥᱩᱨ ᱢᱟᱱᱮ ᱪᱮᱜ ᱵᱩᱨᱩ ᱫᱚ ᱠᱟᱹᱴᱤᱡ ᱤᱝᱠᱟᱹ ᱥᱟᱦᱟ ᱧᱚᱜ ᱜᱮᱭᱟ, ᱤᱠᱷᱮᱱ ᱵᱤᱨ ᱛᱚ ᱯᱩᱨᱟᱹ ᱥᱩᱨ ᱜᱮᱭᱟ ᱾ ᱟᱞᱮ ᱫᱚ ᱵᱤᱨ ᱛᱟᱞᱟ ᱨᱮ ᱜᱮ ᱚᱲᱟᱜ ᱛᱟᱞᱮ ᱟᱨ ᱚᱱᱟ ᱵᱤᱨ ᱵᱟᱝ ᱠᱚᱭᱚᱜ ᱠᱟᱛᱮ ᱚᱠᱟ ᱥᱮᱜ ᱩᱰᱩᱠ ᱜᱮ ᱵᱟᱢ ᱫᱟᱲᱮᱭᱟᱜᱼᱟ, ᱚᱲᱟᱜ ᱠᱷᱚᱱ ᱩᱰᱩᱠ ᱚᱲᱟᱜ ᱨᱮᱦᱚᱸ ᱵᱤᱨ ᱠᱮ ᱟᱨ ᱩᱱᱫᱤᱱ ᱫᱚ ᱨᱟᱪᱟ ᱠᱚᱨᱮ ᱜᱮ ᱫᱚᱢᱮ ᱛᱟᱦᱮᱸ ᱞᱮᱱ ᱛᱟᱦᱮᱸᱫ ᱾ ᱱᱮᱛᱟᱨ ᱱᱮᱛᱟᱨ ᱜᱮ ᱨᱟᱪᱟ ᱠᱚ ᱦᱚᱸᱞᱮ ᱯᱷᱟᱨᱪᱟ ᱟᱠᱟᱜ ᱜᱮᱭᱟ,
ᱟᱪᱪᱷᱟ ᱵᱩᱨᱩ ᱚᱱᱟ ᱵᱩᱨᱩ ᱵᱷᱤᱛᱤᱨ ᱨᱮᱫᱚ ᱛᱤᱱᱟᱹᱜ ᱜᱟᱱ ᱚᱲᱟᱜ ᱢᱮᱱᱟᱜ
ᱚᱱᱠᱟ ᱫᱚ ᱟᱫᱚ ᱟᱹᱛᱩ ᱚᱱᱠᱟ ᱴᱚᱞᱟ ᱴᱚᱞᱟ ᱢᱮᱱᱟᱜ ᱜᱮᱭᱟ, ᱟᱫᱚ ᱩᱱᱟᱹᱜ ᱫᱚ ᱟᱞᱮ ᱟᱹᱛᱩ ᱨᱮᱫᱚ ᱯᱟᱞᱮᱱᱻ ᱪᱟᱞᱤᱥᱴᱤ ᱜᱟᱱ ᱚᱲᱟᱜ ᱢᱮᱱᱟᱜ-ᱟ᱾
ᱢᱟᱱᱮ ᱵᱩᱨᱩ ᱨᱮ ᱜᱮ ᱵᱟᱝ?
ᱦᱳᱭ ᱟᱨ ᱟᱞᱮ ᱠᱷᱚᱱᱟᱜ ᱧᱮᱞᱚᱜ ᱜᱮᱭᱟ ᱟ ᱮᱴᱟᱜ ᱟᱹᱛᱩ, ᱚᱱᱟ ᱠᱚᱨᱮ ᱦᱚᱸ ᱤᱱᱠᱟᱹ ᱪᱟᱞᱤᱥ ᱯᱚᱪᱟᱥᱴᱤ ᱢᱮᱱᱟᱜ-ᱟ ᱟᱨ ᱤᱱᱟᱹ ᱟᱹᱛᱩ ᱠᱷᱚᱱᱟᱜ ᱟᱨᱦᱚᱸ ᱧᱮᱞᱚᱜ-ᱟ ᱟᱹᱛᱩ᱾
ᱚᱱᱠᱟ᱾
ᱟᱞᱮ ᱥᱮᱜ ᱦᱚᱸ ᱢᱚᱴᱟᱢᱩᱴᱤ ᱟᱞᱮ ᱫᱚ ᱚᱝᱠᱟ ᱵᱤᱨ ᱫᱚ ᱵᱟᱹᱱᱩᱜ-ᱟ ᱡᱟᱦᱟᱸ ᱟᱞᱮ ᱢᱟᱢᱚ ᱚᱲᱟᱜ ᱟᱹᱰᱤ ᱜᱟᱱ ᱚᱸᱰᱮ ᱦᱟᱸᱜ ᱟᱨᱠᱤ ᱵᱩᱨᱩ ᱠᱚ᱾ ᱠᱚ ᱢᱮᱱᱟᱜ-ᱟ ᱚᱸᱰᱮ ᱦᱚᱸ ᱟᱹᱵᱤᱱ ᱡᱟᱦᱟᱸ ᱞᱮᱠᱟ ᱵᱤᱱ ᱞᱮᱭ ᱠᱮᱫᱟ ᱚᱲᱟᱜ ᱯᱷᱮᱰ ᱠᱷᱚᱱ ᱚᱸᱰᱮ ᱦᱚᱸ ᱚᱲᱟᱜ ᱯᱷᱮᱰ ᱠᱷᱚᱱᱟᱜ ᱜᱮ ᱟᱨᱠᱤ ᱢᱟᱱᱮ ᱚᱱᱮ ᱚᱲᱟᱜ ᱚᱠᱟ ᱠᱷᱚᱱᱟᱜ ᱚᱠᱟᱴᱷᱮᱡ ᱠᱷᱳᱱᱟᱜ ᱥᱩᱨᱩ ᱠᱟᱱᱟ ᱚᱸᱰᱮ ᱠᱷᱚᱱᱟᱜ ᱜᱮ ᱵᱤᱨ ᱟᱹᱨᱠᱤ ᱟᱨ ᱱᱚᱛᱮ ᱫᱚ ᱵᱟᱹᱫᱽ ᱢᱮᱱᱟᱜ-ᱟ᱾
ᱩ ᱦᱩᱸ ᱦᱳᱭ ᱟᱞᱮ ᱦᱚᱸ ᱚᱱᱠᱟ ᱜᱮ᱾
ᱥᱤᱢ ᱠᱚ ᱫᱚᱢᱮ ᱠᱚ ᱟᱴᱠᱤᱨ ᱠᱚᱣᱟ ᱨᱩᱸᱰᱟ ᱠᱚ ᱦᱤᱡᱩᱜ-ᱟ ᱥᱤᱢ ᱟᱫᱽᱠᱤᱨ᱾
ᱦᱮᱸ ᱫᱚᱢᱮ ᱠᱚ ᱦᱤᱡᱩᱜ-ᱟ, ᱟᱞᱮ ᱢᱟ ᱚᱲᱟᱜ ᱠᱚ ᱵᱚᱞᱚᱱ ᱜᱮᱭᱟ ᱧᱤᱫᱟᱹ᱾ ᱤᱭᱟᱹ ᱠᱚ ᱨᱩᱜ ᱛᱩᱭᱩ ᱠᱚ ᱨᱩᱸᱰᱟᱹ ᱠᱚ᱾ ᱟᱨ ᱠᱚ ᱟᱹᱛᱠᱤᱨ ᱠᱚᱣᱟ ᱚᱲᱟᱜ ᱠᱷᱚᱱ ᱜᱮ᱾
ᱢᱮᱱ ᱫᱟᱹᱞᱤᱧ ᱵᱟᱯᱮ ᱜᱚᱡ ᱠᱚ ᱜᱮ ᱛᱮ?
ᱮ ᱜᱚᱡ ᱠᱚᱜᱮᱭᱟᱞᱮ ᱜᱚᱡ ᱫᱚ ᱟᱨᱚ ᱩᱱᱟᱹᱜ ᱜᱮ ᱢᱮᱱᱟᱜ ᱠᱚᱫᱚ᱾
ᱦᱮᱸ ᱛᱚ ᱵᱤᱨ ᱵᱩᱨᱩ ᱟᱭᱢᱟ ᱠᱚ ᱠᱚ ᱛᱚᱻ, ᱛᱚ ᱛᱩᱭᱩ ᱡᱮᱞ ᱠᱚ ᱟᱨ ᱨᱩᱰᱟᱹ ᱡᱮᱞ ᱠᱚ ᱫᱚ ᱵᱤᱱ ᱡᱚᱢ ᱟᱠᱟᱫ ᱟᱥᱮ ᱵᱟᱝ᱾
ᱵᱟᱝ ᱜᱮ᱾
ᱵᱟᱝ ᱵᱟᱝ ᱵᱟᱝ ᱵᱟᱝ ᱞᱟᱹᱭᱟᱠᱚ ᱫᱚᱢᱮ ᱥᱤᱵᱤᱞᱟ᱾
ᱪᱮᱫ,
ᱩ ᱨᱩᱰᱟᱹ ᱡᱮᱞ᱾
ᱦᱮᱸ ᱪᱚ, ᱵᱟᱠᱚ ᱡᱚᱢ ᱵᱟᱲᱟ ᱠᱟᱜ ᱜᱮᱭᱟ ᱯᱟᱞᱮ ᱟ ᱡᱟᱦᱟᱸᱭ ᱡᱟᱦᱟᱸᱭ ᱠᱚ ᱫᱚ ᱠᱚ ᱡᱚᱢ ᱠᱚᱜᱮᱭᱟ᱾ ᱟᱞᱮ ᱫᱚ ᱵᱟᱞᱮ ᱡᱚᱢ ᱠᱚᱜᱮ ᱦᱩᱸ᱾
ᱟᱞᱮ ᱥᱮᱫ ᱦᱚᱸ ᱟᱞᱮᱥᱮᱫ ᱫᱚ ᱵᱩᱨᱩ ᱫᱚ ᱵᱟᱹᱱᱩᱜ-ᱟ ᱢᱚᱴᱟᱢᱩᱴᱤ ᱚᱱᱠᱟ ᱵᱟᱹᱫᱽ ᱢᱮᱱᱟᱜ ᱫᱚ ᱫᱚᱢᱮ ᱟᱹᱰᱤ ᱢᱟᱨᱟᱨᱟᱝ ᱛᱮ ᱛᱟᱦᱚᱸᱞᱮ ᱟᱫᱚ ᱚᱱᱮ ᱠᱷᱮᱤᱠᱲᱤ ᱠᱚᱜᱮ ᱠᱚ ᱩᱰᱟᱹᱜ ᱵᱟᱲᱟ ᱠᱷᱟᱡ ᱦᱮᱸ ᱛᱟᱨ ᱫᱤᱱ ᱫᱚᱢᱮ ᱫᱟᱜ ᱮᱫᱟᱭ ᱥᱮ᱾ ᱫᱚ ᱠᱚᱴᱠᱚᱢ ᱫᱚ ᱢᱩᱠᱩ ᱠᱚ ᱳᱰᱳᱝ ᱠᱷᱤᱠᱚᱲᱤ ᱵᱤᱱ ᱧᱮᱞ ᱟᱠᱟᱫ ᱠᱚᱣᱟ?
ᱠᱷᱤᱠᱚᱲᱤ ᱵᱟᱹᱧ ᱧᱮᱞ ᱟᱠᱟᱫ ᱠᱚᱣᱟ᱾ ᱟᱞᱮ ᱥᱮᱫ ᱦᱚᱸ ᱢᱮᱱᱟᱜ ᱠᱚ ᱜᱮᱭᱟ ᱠᱷᱤᱠᱚᱲᱤ ᱟᱫᱚ ᱩᱱᱠᱩ ᱫᱚ ᱧᱤᱫᱟᱹ ᱵᱮᱲᱟ ᱠᱚ ᱦᱤᱡᱩᱜ-ᱟ ᱛᱚ ᱮᱱᱠᱷᱟᱱ ᱫᱚ ᱵᱟᱠᱚ ᱧᱮᱞᱮᱫ ᱠᱟᱱᱟ᱾
ᱟᱨ ᱛᱟᱦᱚᱸᱞᱮ ᱠᱷᱤᱠᱚᱲᱤ ᱡᱤᱞ ᱜᱮᱞᱤᱧ ᱡᱚᱢ ᱟᱠᱟᱫ-ᱟ ᱢᱮᱱ ᱥᱮᱸᱫᱽᱨᱟ ᱢᱟᱱᱮ ᱥᱮᱸᱫᱽᱨᱟ ᱪᱮᱫ ᱞᱮᱠᱟ ᱞᱤᱧ ᱞᱟᱹᱭᱟ ᱢᱟᱱᱮ ᱢᱟᱱᱮ ᱦᱟᱸᱱᱛᱮ ᱢᱟᱱᱮ ᱚᱱᱛᱮ ᱯᱩᱠᱷᱨᱤ ᱥᱮᱫ ᱚᱱᱛᱮ ᱵᱟᱹᱫᱽ ᱠᱚ ᱢᱮᱱᱟᱜ ᱟᱛᱚ᱾ ᱟᱨ ᱛᱟᱦᱚᱸᱞᱮ ᱚᱱᱛᱮ ᱫᱟᱫᱟ ᱛᱟᱠᱚ ᱪᱟᱞᱟᱣ ᱵᱟᱲᱟᱜ-ᱟᱚ ᱠᱟᱠᱩ ᱛᱠᱚ ᱚᱱᱛᱮ ᱰᱟᱹᱝᱨᱤ ᱜᱩᱯᱤ ᱦᱚᱲ ᱠᱚ ᱛᱟᱦᱮᱸᱱᱟ ᱛᱚ᱾ ᱟᱫᱚ ᱰᱟᱹᱝᱨᱤ ᱜᱩᱯᱤ ᱫᱚ ᱢᱮ ᱦᱚᱲ ᱠᱚ ᱜᱳᱞ ᱞᱮᱠᱷᱟᱱ ᱜᱮ ᱵᱩᱡᱷᱟᱹᱣ ᱢᱮ ᱡᱮ ᱚᱱᱛᱮ ᱠᱷᱤᱠᱚᱲᱤ ᱩᱰᱩᱝ ᱠᱟᱱᱟᱭ ᱟᱨ ᱛᱟᱦᱚᱸᱞᱮ ᱾ ᱚᱱᱟ ᱠᱚᱨᱮ ᱠᱚ ᱛᱟᱦᱮᱸᱱ ᱜᱮᱭᱟ ᱦᱚᱲ ᱟᱫᱚ ᱯᱷᱳᱱ ᱵᱟᱲᱟᱣᱟ ᱠᱚᱣᱟ ᱠᱚ ᱟᱫᱚ ᱚᱱᱠᱟ ᱠᱟᱛᱮᱜ ᱜᱚᱡ ᱵᱟᱲᱟ ᱦᱩᱭᱩᱜ ᱜᱮᱭᱟ ᱟᱨᱠᱤ᱾
ᱩ ᱦᱩᱸ
ᱛᱚᱭ ᱠᱷᱸᱤᱠᱲᱤ ᱡᱮᱞ ᱡᱚᱢ ᱦᱩᱭ ᱞᱮᱱᱟ ᱴᱟᱴᱟ ᱢᱩᱴᱤ ᱪᱮᱫ ᱞᱤᱧ ᱞᱟᱹᱭ-ᱟ ᱟᱹᱰᱤ ᱡᱩᱛ ᱥᱮᱜᱮᱞ ᱟ᱾
ᱦᱮ ᱪᱚ᱾
ᱦᱮᱸᱻᱻ ᱨᱩᱰᱟᱹ ᱡᱮᱞ ᱫᱚ ᱠᱟᱹᱡ ᱵᱟᱝ ᱞᱤᱧ ᱵᱟᱝ ᱡᱚᱢ ᱥᱟᱱᱟ ᱞᱤᱧᱟ ᱯᱩᱥᱤ ᱞᱮᱠᱟ ᱠᱚ ᱧᱮᱞᱚᱜ ᱜᱮᱭᱟ ᱥᱮ,
ᱦᱳᱭ ᱩᱱᱠᱩ ᱯᱩᱥᱤ ᱞᱮᱠᱟ ᱦᱚᱸᱠᱚ ᱧᱮᱞᱚᱜ ᱜᱮᱭᱟ ᱯᱟᱞᱮᱫ ᱥᱚ ᱜᱮᱭᱟ ᱠᱚ ᱯᱟᱞᱮᱫ ᱩᱱᱠᱩ ᱫᱚ?
ᱟᱞᱤᱧ ᱦᱚᱸ ᱠᱟᱢᱤ ᱠᱚ ᱪᱟᱵᱟ ᱦᱟᱛᱟᱣᱟ ᱠᱮᱫᱟᱞᱤᱧ ᱵᱚᱞᱮ
ᱩᱱᱠᱩ ᱛᱚ ᱫᱤᱱ ᱥᱤᱬᱤᱡ ᱡᱚᱢ ᱨᱮᱜᱮ ᱠᱚ ᱛᱟᱦᱮᱱ ᱫᱚ ᱯᱟᱞᱮᱜ ᱢᱮᱱᱮᱫ ᱤᱫᱤᱧ
ᱦᱳᱭ ᱛᱚᱵᱮ ᱮᱱᱠᱷᱟᱱ ᱟᱞᱮ ᱡᱟᱦᱟᱸᱭ ᱠᱷᱤᱠᱲᱤ ᱞᱮ ᱜᱚᱫ ᱞᱮᱫᱮ ᱦᱮᱸ ᱥᱮ ᱟᱹᱰᱤ ᱠᱚ ᱥᱟᱯᱷᱟ ᱞᱮᱮᱭᱟ ᱟᱹᱰᱤ ᱪᱤᱠᱟᱹ ᱜᱮ ᱢᱟᱱᱮ ᱪᱤᱱ ᱟᱹᱰᱤ ᱯᱷᱨᱮᱥ ᱛᱟᱨᱯᱚᱨᱮ ᱢᱟᱱᱮ ᱵᱟᱨᱭᱟ ᱟᱥᱚᱞᱮ ᱵᱷᱟᱜᱽ ᱠᱮᱫᱟ ᱢᱟᱱᱮ ᱪᱮᱫ ᱞᱤᱧ ᱞᱟᱹᱭᱟ? ᱵᱟᱨᱭᱟ ᱢᱟᱱᱮ ᱚᱱᱟ ᱟᱹᱛᱩᱨ ᱨᱮᱱ ᱠᱤᱪᱷᱩ ᱦᱚᱲ ᱠᱚ ᱛᱟᱦᱮᱸᱱᱟ ᱟᱨ ᱟᱞᱮ ᱟᱛᱩᱨ ᱨᱮᱱ ᱠᱤᱪᱷᱩ ᱦᱚᱲ ᱠᱚ ᱟᱫᱚ ᱛᱚᱞᱮ ᱯᱟᱠ ᱢᱟᱱᱮ ᱵᱟᱨᱭᱟ ᱟᱛᱳ ᱨᱮ ᱚᱸᱰᱮ ᱛᱟᱞᱟ ᱨᱮᱠᱚ ᱜᱲᱤᱡ ᱠᱮᱫᱮ ᱠᱭᱟᱚ ᱩᱱ ᱥᱚᱢᱚᱭ ᱩᱛᱩ ᱦᱩᱭᱱᱟ ᱛᱚ ᱢᱤᱫᱴᱟᱝ ᱫᱟ-ᱫᱟ ᱦᱟᱲ ᱮ ᱩᱛᱩ ᱞᱮᱫᱟ ᱫᱚᱢᱮ ᱥᱤᱵᱤᱞ ᱞᱮᱱᱟ ᱪᱮᱫ ᱵᱮᱧ ᱞᱟᱹᱭᱟ
ᱚᱸᱰᱮ ᱫᱚ ᱦᱟᱰᱜᱟᱨ ᱩᱱᱠᱩ ᱵᱟᱠᱚ ᱛᱟᱦᱮᱸ-ᱟ ᱦᱟᱰᱜᱟᱨ ᱧᱮᱞ ᱠᱟᱜ ᱵᱷᱭᱟᱵᱤᱱ ᱥᱮ ᱵᱟᱝ ᱦᱮᱸ ᱩᱱᱠᱩ ᱢᱮᱨᱚᱢ ᱟᱹᱛᱠᱤᱨ ᱠᱚ'
ᱧᱮᱞ ᱫᱚ ᱵᱟᱹᱞᱤᱧ ᱧᱮᱞ ᱟᱠᱟᱫ ᱠᱚᱣᱟ ᱦᱳᱭᱛᱳ ᱦᱟᱸᱜ ᱢᱟᱱᱮ ᱦᱟᱜ ᱢᱳᱵᱟᱭᱤᱞ ᱠᱚᱨᱮ ᱜᱮ ᱧᱮᱞ ᱵᱟᱲᱟ ᱦᱩᱭ ᱟᱠᱟᱱᱟ ᱪᱲᱤ ᱠᱚᱜ ᱦᱟ
ᱩᱦ ᱦᱩᱸ ᱟᱞᱮ ᱦᱚᱸᱞᱮ ᱧᱮᱞ ᱟᱠᱟᱫ ᱠᱚᱜᱮᱭᱟ ᱩᱱᱠᱩ ᱫᱚ ᱾ ᱚᱲᱟᱜ ᱚᱱᱟ ᱤᱭᱟᱹ ᱛᱟᱨᱯᱚᱨᱮ ᱯᱤᱸᱰᱟᱹ ᱠᱚᱨᱮ ᱢᱮᱨᱚᱢ ᱠᱚ ᱛᱟᱦᱮᱸ ᱠᱟ ᱯᱟ ᱛᱚᱞ ᱠᱟᱠᱚᱣᱟ ᱚᱱᱛᱮ ᱠᱷᱚᱱᱟᱜ ᱠᱚ ᱠᱚᱭᱚᱜ ᱠᱟᱜ-ᱟ ᱡᱷᱟᱹᱱᱴᱤ ᱟᱲᱮ ᱠᱚᱨᱮ ᱠᱷᱚᱱᱟᱜ ᱛᱤᱨᱮ ᱩᱱᱤ ᱵᱚᱞᱚᱱᱟᱭ ᱦᱤᱡᱩᱜ-ᱟᱭ ᱟᱨ ᱟᱹᱛᱠᱤᱨ ᱜᱚᱫ ᱠᱟᱭ ᱵᱟᱭᱵᱮᱨ ᱠᱚᱨ ᱚᱨ ᱛᱚᱯᱟᱜ ᱠᱟᱛᱮᱫ
ᱚ ᱛᱚᱵᱮ ᱟᱹᱰᱤ ᱵᱚᱨ
ᱟᱨ ᱠᱚᱭᱚᱜ ᱠᱟᱠᱚ ᱨᱮᱫᱚ ᱵᱟᱠᱚ ᱵᱚᱛᱚᱨᱚᱜ-ᱟ
ᱢᱟᱥᱮ ᱟᱫᱚ ᱵᱟᱯᱮ ᱟᱸᱜ ᱥᱟᱨ ᱠᱚᱛᱮ ᱵᱟᱞᱮ ᱛᱩᱧ
ᱦᱩᱸᱻᱻ
ᱟᱫᱚ ᱟᱞᱮ ᱥᱮᱫ ᱫᱚ ᱦᱟᱰᱜᱟᱨ ᱠᱚ ᱵᱟᱹᱱᱩᱜ ᱠᱚᱣᱟ ᱢᱟᱱᱮ ᱦᱟᱜ ᱡᱟᱦᱟᱸ ᱟᱵᱤᱱ ᱨᱮᱱ ᱪᱷᱤ ᱞᱮᱠᱟ ᱠᱤᱱᱛᱩ ᱵᱚᱭᱮᱥ ᱜᱮᱭᱟᱭ ᱪᱮᱫ ᱞᱤᱧ ᱞᱟᱹᱭ ᱟ ᱥᱮᱢ ᱱᱤᱡᱮ ᱫᱚ ᱟᱫᱚ ᱟᱡᱨᱮᱱ ᱜᱤᱫᱽᱨᱟᱹ ᱠᱚ ᱢᱮᱱᱟᱜ ᱠᱚᱛᱟ ᱟᱫᱚ ᱩᱱᱠᱩ ᱦᱚᱸ ᱵᱟᱭᱨᱮ ᱨᱮ ᱛᱟᱦᱮᱱᱟ ᱛᱚ ᱟᱫᱚ ᱦᱳᱭᱳᱜ ᱫᱚ ᱦᱟᱜ ᱟᱫᱚ ᱵᱤᱥ ᱦᱚᱲ ᱜᱮ ᱜᱩᱯᱤ ᱵᱟᱲᱟ ᱠᱚᱣᱟᱭ ᱟᱫᱚ ᱵᱩᱥᱚᱜ ᱠᱚ ᱫᱚᱢᱮ ᱠᱚ ᱟᱛᱠᱤᱨ ᱠᱚᱣᱟ ᱠᱷᱟᱥᱤᱲ ᱪᱮᱫ ᱠᱮ ᱞᱟᱹᱭ ᱢᱟᱨᱟᱢ ᱢᱟᱨᱟᱝ ᱠᱚ ᱟᱛᱠᱤᱨ ᱠᱚ ᱛᱟᱦᱮᱫ
ᱦᱮᱸᱻᱻ
ᱟᱫᱚ ᱢᱤᱫ ᱫᱤᱱ ᱪᱟᱞᱟᱣ ᱦᱳᱭ ᱞᱮᱱ ᱛᱟᱦᱮᱸᱫ ᱟᱠᱚ ᱴᱷᱮᱱ ᱩᱱ ᱦᱤᱞᱳᱜ ᱜᱮᱠᱚ ᱟᱹᱛᱠᱟᱹᱨ ᱠᱮᱫᱮᱭᱟ᱾ ᱦᱩᱸ ᱢᱤᱫᱴᱮᱱ ᱠᱟᱹᱥᱤ ᱢᱟᱱᱮ ᱢᱟᱱᱮ ᱠᱷᱟᱨᱟᱯ ᱮᱢ ᱫᱚᱢᱮ ᱟᱨ ᱫᱚᱢᱮ ᱢᱮᱨᱚᱢ ᱛᱟᱠᱚ ᱛᱚ
ᱦᱩᱸ ᱦᱩᱸᱻ
ᱟᱫᱚ ᱛᱟᱦᱚᱞᱮ ᱩᱱᱠᱩ ᱦᱟᱰᱜᱟᱨ ᱜᱮ ᱫᱚᱢᱮ ᱠᱚ ᱟᱹᱛᱠᱨᱤ ᱠᱚᱣᱟ ᱟᱨᱠᱤ ᱛᱟᱬᱟᱜ ᱠᱚᱜ-ᱟ ᱠᱚ᱾
ᱦᱩᱸ ᱟᱞᱮᱢᱟ ᱢᱤᱫ ᱫᱷᱟᱣ ᱨᱟᱪᱟ ᱨᱮᱜᱮ ᱦᱳᱭ ᱚᱱᱛᱮ ᱨᱮ ᱵᱟᱲᱜᱮ ᱥᱮᱫ ᱨᱮ ᱢᱮᱨᱚᱢ ᱠᱚ ᱟᱹᱛᱤᱧ ᱠᱟᱱ ᱛᱟᱦᱮ ᱱᱟᱠᱚ ᱟᱫᱚ ᱦᱮᱡ ᱮᱱᱟᱠᱚ ᱢᱮᱨᱚᱢ ᱫᱟᱹᱲ ᱠᱟᱛᱮ ᱦᱟᱰᱜᱟᱨ ᱮ ᱠᱷᱩᱫᱟᱹᱣ ᱠᱮᱫ ᱠᱚᱣᱟ ᱟᱫᱚ ᱦᱟᱰᱠᱟᱨ ᱦᱚᱸ ᱚᱲᱟᱜ ᱨᱮ ᱫᱟᱹᱲ ᱵᱚᱞᱚᱭᱮᱱᱟ ᱢᱮᱨᱚᱢ ᱠᱚ ᱫᱟᱹᱲ ᱵᱚᱞᱚᱭ ᱮᱱ ᱮᱱ ᱠᱷᱟᱱ ᱫᱚ ᱮᱱ ᱠᱷᱟᱱ ᱫᱚ ᱟᱫᱚ ᱤᱧ ᱟᱭᱚ ᱢᱮᱱ ᱟᱭ ᱪᱤᱠᱟᱹᱭ ᱮᱱᱟ ᱢᱮᱨᱚᱢ ᱫᱚ ᱮᱱᱠᱷᱚᱱ ᱴᱟᱴᱠᱟ ᱜᱮ ᱩᱰᱩᱠᱮᱱᱟᱭ ᱟᱨ ᱧᱮᱞ ᱠᱮᱫ ᱫᱚ ᱦᱟᱴᱜᱟᱨ᱾ ᱟᱨ ᱩᱱᱤ ᱦᱟᱰᱜᱟᱨ ᱫᱚ ᱫᱩᱣᱟᱹᱨ ᱵᱟᱭ ᱧᱟᱢᱮᱜ-ᱟ ᱟᱹᱰᱤ ᱞᱚᱜᱚᱱ ᱛᱮ ᱟᱫᱚ ᱪᱟᱭᱞᱚᱢ ᱨᱮᱫᱚ ᱚᱨ ᱠᱮᱫᱮᱭᱟ ᱟᱨ ᱥᱚᱠᱛᱚᱭᱮ ᱫᱟᱹᱲ ᱠᱮᱜᱼᱟᱭ ᱤᱧ ᱟᱭᱚ ᱫᱚᱭ ᱚᱨ ᱟᱠᱟᱱᱟ ᱪᱟᱭᱞᱚᱢ ᱨᱮᱜᱮ ᱜᱚᱦᱚᱲ ᱤᱫᱤ ᱠᱮᱫᱮᱭᱟ ᱰᱩᱝᱨᱤ ᱥᱮᱫ᱾ ᱟᱨ ᱥᱚᱠᱛᱟᱭ ᱦᱚᱦᱚᱭᱮᱜ ᱟ ᱟᱨ ᱟᱞᱮ ᱨᱮᱱ ᱜᱤᱫᱽᱨᱟᱹ ᱟᱭᱳ ᱟᱭᱳ ᱠᱟᱱᱟ ᱟᱨ ᱩᱱᱤ ᱤᱧ ᱟᱭᱳ ᱦᱚᱸ ᱟᱫᱚ ᱟᱲᱟᱜ ᱜᱮ ᱵᱟᱭ ᱫᱟᱲᱮᱭᱟᱭ ᱠᱟᱱᱟ ᱟᱨ ᱩᱱᱤ ᱦᱚᱸ ᱯᱩᱪᱩᱡ ᱵᱟᱭ ᱫᱟᱲᱮᱭᱟᱜ ᱠᱟᱱᱟ᱾
ᱟᱹᱰᱤ ᱢᱚᱡᱟᱫᱟᱨᱤ ᱜᱚᱞᱯᱚ ᱵᱤᱱ ᱞᱟᱹᱭ ᱮᱫ ᱫᱚ᱾
ᱦᱮ ᱥᱟᱹᱨᱤ ᱜᱮ ᱟᱨ ᱯᱩᱨᱟᱹᱭ ᱟᱫᱠᱤᱨ ᱠᱮᱫᱤᱭᱟ ᱟᱨ ᱦᱚᱸ ᱟᱱᱛᱮ ᱨᱮᱭ ᱠᱟᱴᱤ ᱠᱟᱹᱴᱤᱡ ᱥᱟᱺᱜᱤᱧ ᱨᱮ ᱪᱮᱫ ᱞᱮᱠᱟ ᱪᱚᱝ ᱤᱧ ᱟᱭᱳ ᱦᱚᱸ ᱟᱲᱟᱜ ᱠᱮᱫᱮᱭᱟᱭ ᱟᱲᱟᱜ ᱠᱮᱫᱮ ᱮᱱᱠᱷᱟᱱ ᱤᱧ ᱟᱭᱳ ᱦᱚᱭ ᱛᱤᱸᱜᱩᱭ ᱮᱱᱟᱭ ᱠᱚᱭᱚᱜ ᱜᱚᱫ ᱠᱮᱫᱮᱟᱭ ᱟᱨ ᱠᱟᱹᱡ ᱡᱷᱟᱹᱞ ᱫᱟᱹᱲ ᱠᱮᱜ ᱟᱭ ᱟᱨ ᱤᱧ ᱟᱭᱳ